ᱦᱮᱞᱳ
ᱦᱮᱸ
ᱜᱚᱢᱠᱮ ᱨᱚᱲ ᱠᱚ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱜᱚᱝᱠᱮ
ᱚ ᱛᱟᱦᱚᱞᱮᱢ ᱪᱤᱠᱟᱹᱭᱮᱫᱟ ᱱᱤᱛᱚᱜ ᱫᱚ?
ᱱᱤᱛᱚᱜ ᱚᱲᱟᱜ ᱨᱮᱜᱮ ᱢᱤᱱᱟᱧ ᱟᱠᱟᱫᱤᱧᱟ ᱡᱚᱢ ᱵᱟᱲᱟ ᱠᱟᱛᱮ ᱦᱩᱭ ᱠᱟᱱᱟ
ᱤᱧ ᱱᱚᱜᱼᱚᱭ ᱡᱚᱢ
ᱞᱟᱹᱭᱢᱮ ᱟᱯᱮ ᱥᱮᱱᱟᱜ ᱪᱮᱫ ᱞᱮᱠᱟ ᱤᱭᱟᱹ ᱠᱚ
ᱫᱚ ᱟᱞᱮ ᱥᱮᱱᱟᱜ ᱟᱞᱮ ᱥᱮᱱᱟᱜ ᱚᱠᱛᱚ ᱵᱚᱞᱛᱮ ᱪᱤᱠᱟ ᱪᱟ ᱠᱷᱮᱱᱮ ᱱᱤᱛᱚᱜ ᱫᱚ ᱡᱟᱜ ᱡᱟᱹᱯᱩᱫ ᱫᱤᱱ ᱪᱟᱞᱟᱜ ᱠᱟᱱᱟ ᱛᱮᱦᱤᱧ ᱢᱟ ᱵᱟᱭ ᱫᱟᱜ ᱜᱮ ᱛᱮᱦᱮᱧ ᱢᱮᱱᱠᱷᱟᱱ ᱟᱪᱠᱟ ᱜᱮ ᱛᱤᱠᱤᱱ ᱵᱮᱲᱟ ᱡᱩᱨ ᱧᱚᱜ ᱮ ᱫᱟᱜ ᱜᱚᱫ ᱠᱮᱫᱟ ᱟᱫᱚ ᱛᱟᱨᱯᱚᱨ ᱛᱟᱨᱟᱥᱤᱧ ᱥᱮᱫ ᱟᱨᱦᱚᱸ ᱜᱚᱰᱟ ᱠᱚ ᱰᱟᱹᱦᱤ ᱥᱮᱫ ᱪᱟᱞᱟᱣ ᱦᱩᱭ-ᱱᱟ ᱵᱚᱞ ᱠᱚ ᱠᱷᱮᱞ ᱵᱟᱲᱟ ᱦᱩᱭ-ᱱᱟ ᱫᱟᱜ ᱛᱚᱠᱷᱚᱱ ᱫᱚᱭ ᱵᱚᱱᱫᱚᱭ ᱞᱮᱫᱟ ᱟᱫᱚ ᱯᱩᱨᱮ ᱛᱟᱨᱟᱥᱤᱧ ᱵᱮᱲᱟ ᱵᱚᱞᱛᱮ ᱟᱹᱭᱩᱵ ᱥᱚᱢᱚᱭ ᱱᱚᱝᱠᱟᱭ ᱫᱟᱜ ᱡᱚᱨᱚ ᱜᱚᱫ ᱠᱮᱫᱟ
ᱟᱨ ᱪᱟᱥ ᱠᱚ ᱪᱮᱫ ᱞᱮᱠᱟ ᱦᱩᱭᱩᱜ ᱠᱟᱱᱟ ᱟᱯᱮ ᱥᱮᱱᱟᱜ
ᱪᱟᱥ ᱵᱚᱞᱛᱮ ᱫᱚ ᱩ ᱱᱮᱜᱼᱮ ᱟᱨᱠᱤ ᱵᱷᱤᱛᱟᱹ ᱢᱤᱛ ᱠᱚ ᱞᱚᱥᱚᱫ ᱟᱠᱟᱫᱟ ᱠᱚ ᱢᱤᱫ ᱪᱟᱥ ᱫᱚᱠᱚ ᱥᱤ ᱠᱟᱫᱟ ᱟᱨᱠᱤ ᱢᱤᱫ ᱪᱟᱥ ᱠᱚ ᱥᱤ ᱠᱮᱫᱟ ᱛᱟᱯᱚᱨ ᱛᱚᱞᱟ ᱠᱚᱦᱚᱸ ᱚᱱᱠᱟ ᱦᱮᱲᱦᱮᱫ ᱪᱟᱞᱟᱜ ᱠᱟᱱᱟ ᱟᱫᱚ ᱛᱚᱞᱟ ᱠᱚ ᱦᱮᱡ ᱵᱚᱞᱛᱮ ᱪᱮᱫᱠᱟ ᱛᱩᱫ ᱪᱟᱞᱟᱜ ᱠᱟᱱᱟ ᱮᱵᱟᱨ ᱨᱚᱦᱚᱭ ᱜᱚᱫ ᱠᱟᱜ ᱠᱚᱣᱟ ᱫᱚ ᱟᱨ ᱢᱤᱫ ᱵᱟᱨ ᱪᱟᱥ ᱠᱚ ᱥᱤᱭ ᱜᱚᱫ ᱛᱮ ᱨᱚᱦᱚᱭᱚᱜᱼᱟᱫᱚ ᱢᱟᱱᱮ ᱡᱚᱞᱟ ᱠᱷᱮᱛ ᱠᱚᱫᱚ ᱠᱚ ᱟᱨᱟᱢᱵᱷᱚ ᱜᱚᱫ ᱠᱟᱜᱼᱟ᱾
ᱦᱚᱸ ᱟᱞᱮ ᱥᱮᱫ ᱫᱚ ᱡᱮᱢᱚᱱ ᱠᱚ ᱮᱦᱚᱵ ᱟᱠᱟᱫᱟ ᱟᱞᱮ
ᱦᱮᱸ ᱞᱟᱹᱭ ᱢᱮ
ᱟᱞᱮ ᱥᱮᱫ ᱫᱚᱠᱚ ᱮᱦᱚᱵ ᱟᱠᱟᱫᱟ ᱡᱚᱛᱚ ᱠᱟᱹᱢᱤ ᱜᱮ ᱞᱟᱦᱟ ᱞᱟᱦᱟ ᱠᱚ ᱮᱦᱚᱵᱚᱜ ᱦᱮᱸ ᱥᱟᱹᱨᱫᱤ ᱮᱦᱚᱵ ᱟᱠᱟᱱᱟ ᱮᱠᱫᱚᱢ ᱯᱚᱨᱟᱴᱟ ᱜᱮ ᱛᱚ ᱢᱟᱱᱮ ᱨᱟᱱᱤᱝ ᱠᱟᱹᱢᱤ ᱨᱮ ᱦᱮᱱᱟᱜ ᱟᱠᱟᱫᱟ ᱟᱨ ᱫᱟᱜ ᱡᱟᱹᱲᱤ ᱠᱚ ᱪᱮᱫ ᱞᱮᱠᱟ ᱟᱯᱮ ᱥᱮᱱᱟᱜ?
ᱫᱟᱜ ᱡᱟᱹᱲᱤ ᱵᱚᱞᱛᱮ ᱫᱟᱜ ᱫᱚᱭ ᱫᱟᱜ ᱡᱟᱹᱲᱤᱭᱮᱫᱟ ᱟᱫᱚ ᱦᱤᱥᱟᱹᱵᱚᱛᱚ ᱱᱤᱛᱚᱜ ᱛᱚ ᱯᱟᱹᱦᱤᱞ ᱫᱚᱠᱚ ᱞᱟᱹᱭ ᱠᱮᱭᱟ ᱱᱚᱣᱟ ᱟᱢᱵᱟᱵᱩᱛᱤ ᱠᱷᱟᱹᱡᱟᱹᱲᱤ ᱠᱚ ᱡᱚᱢ ᱯᱚᱨ ᱯᱚᱨ ᱜᱮ ᱠᱟᱛᱮᱫ ᱜᱮ ᱮᱠᱵᱟᱨᱮ ᱟᱞᱮᱭᱟᱜ ᱵᱟ ᱚᱠᱚᱭ ᱠᱚᱫᱚ ᱦᱩᱲᱩ ᱠᱚᱫᱚ ᱠᱚ ᱨᱚᱦᱚᱭ ᱠᱮᱭᱟ ᱢᱮᱱᱠᱷᱟᱱ ᱫᱚ ᱱᱮᱛᱟᱨ ᱫᱚ ᱫᱟᱜ ᱫᱚ ᱠᱟᱹᱴᱤᱡ ᱠᱚᱢ ᱟᱠᱟᱱ ᱜᱮᱭᱟ ᱟᱫᱚ ᱫᱟᱜ ᱡᱟᱹᱲᱤ ᱠᱚᱢ ᱠᱷᱟᱹᱛᱤᱨ ᱱᱚᱜᱼᱚᱭ ᱱᱚᱝᱠᱟ ᱵᱤᱞᱚᱢ ᱠᱟᱛᱮᱜ ᱦᱩᱲᱩ ᱠᱚ ᱨᱚᱦᱚᱭ ᱦᱩᱭᱩᱜ ᱠᱟᱱᱟ ᱟᱨᱠᱤ
ᱡᱮᱢᱚᱱ ᱟᱞᱮ ᱥᱮᱫ ᱫᱚ ᱥᱮᱨᱚᱠᱚᱢ ᱚᱱᱠᱟ ᱵᱟᱝ ᱦᱩᱭᱩᱜ ᱟᱥᱮ ᱫᱟᱜ ᱡᱟᱹᱲᱤ ᱠᱚᱫᱚ ᱵᱤᱨ ᱵᱩᱨᱩ ᱠᱚᱦᱚᱸ ᱵᱟᱹᱱᱩᱜᱼᱟ᱾ ᱟᱞᱮ ᱥᱮᱱᱟᱜ ᱫᱚ ᱟᱨ ᱢᱤᱫ ᱫᱷᱟᱣ ᱮᱦᱚᱵ ᱮᱛᱚᱦᱚᱵ ᱞᱮᱠᱷᱟᱱ ᱫᱟᱜ ᱡᱟᱹᱲᱤ ᱯᱩᱨᱟᱹᱴᱟ ᱮᱠᱫᱚᱢ ᱞᱚᱥᱚᱫ ᱜᱮ ᱛᱟᱦᱮᱱᱟ᱾ ᱨᱚᱦᱚᱲ ᱨᱮᱱᱟᱜ ᱵᱟᱝ ᱨᱚᱦᱚᱲᱚᱜ ᱜᱮᱭᱟ ᱩᱥᱟᱹᱨᱟ ᱫᱚ
ᱟᱫᱚ ᱚᱠᱟᱞ ᱞᱮᱠᱟᱱ ᱢᱟᱱᱮ ᱪᱮᱫ ᱞᱮᱠᱟ ᱢᱟᱱᱮ ᱵᱤᱨ ᱵᱩᱨᱩ ᱠᱚᱫᱚ ᱱᱚᱝᱠᱟᱱᱟᱜ ᱵᱟᱹᱱᱩᱜᱼᱟ?
ᱵᱟᱹᱱᱩᱜ ᱟᱠᱟᱫᱟ ᱟᱞᱮ ᱥᱮᱱᱟᱜ ᱫᱚ ᱢᱟᱱᱮ ᱟᱞᱮ ᱥᱮᱱᱟᱜ ᱫᱚ ᱪᱟᱥ ᱪᱟᱥ ᱡᱩᱢᱤ ᱜᱮ ᱦᱮᱱᱟᱜ ᱟᱠᱟᱫᱟ ᱟᱨ ᱢᱟᱱᱮ ᱛᱷᱚᱲᱟ ᱤᱭᱟᱹ ᱧᱚᱜ ᱦᱮᱱᱟᱜ ᱟᱠᱟᱫᱟ ᱢᱟᱱᱮ ᱤᱭᱟᱹ ᱞᱮᱠᱟ ᱥᱚᱦᱚᱨ ᱞᱮᱠᱟ ᱧᱚᱜ ᱠᱟᱱᱟ᱾ ᱟᱪᱪᱷᱟ ᱱᱤᱛᱚᱜ ᱪᱟᱥ ᱡᱟᱭᱜᱟ ᱡᱩᱢᱤ ᱠᱚᱫᱚ ᱢᱟᱱᱮ ᱵᱷᱩᱦᱩ ᱠᱚ ᱪᱟᱥ ᱪᱟᱥ ᱜᱮᱭᱟ
ᱟᱨ ᱛᱟᱦᱚᱞᱮ ᱠᱟᱹᱢᱤ ᱠᱚᱫᱚ ᱪᱟᱞᱟᱣ ᱵᱟᱲᱟ ᱦᱩᱭᱩᱜ ᱠᱟᱱᱟ ᱥᱮ ᱵᱟᱝ?
ᱠᱟᱹᱢᱤ ᱠᱚᱫᱚ ᱪᱟᱞᱟᱣ ᱵᱚᱞᱛᱮ ᱫᱚᱻᱚ ᱚᱱᱠᱟ ᱫᱚ ᱮᱠᱷᱚᱱᱚ ᱟᱹᱣᱨᱤ ᱪᱟᱞᱟᱣ ᱫᱚ ᱵᱟᱝ ᱦᱩᱭ ᱟᱠᱟᱱᱟ ᱵᱟᱭᱨᱮ ᱥᱮᱫ ᱨᱮᱜᱮ ᱢᱤᱱᱟᱹᱧᱟ ᱢᱮᱱᱠᱷᱟᱱ ᱡᱚᱠᱷᱚᱱ ᱚᱲᱟᱜ ᱠᱚᱨᱮᱧ ᱛᱟᱦᱮᱸ ᱵᱟᱲᱟ ᱠᱚᱣᱟ ᱛᱚᱠᱷᱚᱱ ᱫᱚ ᱪᱟᱞᱟᱣ ᱵᱟᱲᱟ ᱦᱩᱭ ᱟᱠᱟᱱᱟ᱾ ᱪᱟᱞᱟᱣ ᱵᱟᱲᱟ ᱵᱚᱞ ᱵᱚᱞᱛᱮ ᱪᱮᱠᱟ ᱵᱷᱤᱛᱟᱹ ᱠᱚ ᱢᱟ ᱥᱟᱶᱛᱮ ᱟᱹᱲᱮ ᱠᱚᱦᱚᱸ ᱛᱚᱞ ᱵᱟᱲᱟ ᱦᱩᱭ ᱟᱠᱟᱱᱟ ᱠᱟᱨᱚᱱ ᱠᱚ ᱮᱢᱟᱭᱟ ᱥᱮ ᱱᱚᱝᱠᱟ ᱟᱲᱮ ᱠᱚ ᱱᱩᱱᱠᱩ ᱜᱳᱰᱳ ᱠᱚ ᱵᱚᱞᱛᱮ ᱪᱮᱠᱟ ᱠᱟᱴᱠᱚᱢ ᱠᱚ ᱵᱩᱨᱩᱡ ᱠᱟᱛᱮᱜ ᱠᱚ ᱪᱤᱠᱟᱹᱭᱟ ᱠᱷᱮᱛ ᱨᱮᱱᱟᱜ ᱟᱲᱮ ᱫᱚᱠᱚ ᱢᱟᱱᱮ ᱚᱱᱟ ᱫᱷᱟᱨᱮ ᱨᱮᱱᱟᱜ ᱟᱹᱲᱮᱱᱟᱜ ᱫᱟᱜ ᱱᱚᱣᱟ ᱫᱷᱟᱨᱮ ᱨᱮ ᱦᱤᱡᱩᱜ-ᱟ ᱢᱟᱱᱮ ᱫᱟᱜ ᱫᱚ ᱵᱟᱢ ᱫᱚᱦᱚ ᱫᱟᱲᱮᱭᱟᱜ-ᱟ᱾ ᱟᱫᱚ ᱪᱤᱠᱟ ᱦᱩᱭᱩᱜ-ᱟ ᱟᱫᱚ ᱩᱢ ᱠᱩᱯᱟᱹᱣ ᱠᱮᱫ ᱛᱮᱢ ᱵᱷᱟᱜᱮ ᱧᱚᱜ ᱢᱟᱱᱮ ᱟᱲᱮᱜᱮᱢ ᱠᱩᱯᱟᱹᱣ ᱠᱮᱫᱟ ᱟᱲᱮᱢ ᱠᱩᱯᱟᱹᱣ ᱠᱮᱫ ᱛᱮ ᱟᱨᱦᱚᱸ ᱵᱷᱟᱜᱮ ᱧᱚᱜ ᱮᱢ ᱛᱚᱞ ᱜᱚᱫ ᱠᱮᱫᱟ ᱚᱱᱠᱟ ᱠᱚᱦᱚᱸ ᱠᱟᱹᱢᱤ ᱵᱟᱲᱟ ᱦᱩᱭ ᱟᱠᱟᱱᱟ ᱟᱨᱠᱤ ᱪᱟᱥ ᱠᱟᱹᱢᱤ ᱫᱚ
ᱟᱞᱮ ᱥᱮᱫ ᱦᱚᱸ ᱚᱱᱠᱟ ᱜᱮ
ᱟᱨ ᱟᱢ ᱫᱚ ᱪᱟᱥ ᱠᱟᱹᱢᱤ ᱨᱮ ᱫᱚᱢ ᱪᱟᱞᱟᱣ ᱵᱟᱲᱟ ᱟᱠᱟᱱᱟ ᱥᱮ ᱵᱟᱝ
ᱪᱟᱥ ᱠᱟᱹᱢᱤ ᱠᱚ ᱫᱚ ᱚᱲᱟᱜ ᱠᱷᱚᱱᱟᱜ ᱜᱮ ᱪᱟᱞᱟᱣ ᱵᱟᱲᱟ ᱦᱩᱭᱩᱜ ᱜᱮᱭᱟ ᱠᱤᱱᱛᱩ ᱚᱱᱠᱟ ᱵᱟᱭᱨᱮ ᱥᱮᱫ ᱫᱚ ᱢᱟᱱᱮ ᱮᱴᱟᱜ ᱦᱚᱲᱟᱜ ᱫᱚ ᱵᱟᱝ ᱠᱚ ᱪᱟᱞᱟᱣ ᱦᱚᱪᱚ ᱞᱮᱭᱟ ᱢᱮᱛᱟ ᱞᱮᱭᱟ ᱠᱚ ᱵᱟᱝ ᱚᱲᱟᱜ ᱨᱮᱱᱟᱜ ᱠᱷᱮᱛ ᱡᱩᱫᱤ ᱪᱟᱞᱟᱜ ᱢᱚᱱ ᱯᱮ ᱠᱷᱟᱡ ᱪᱟᱞᱟᱜ ᱦᱮᱭ ᱟᱨ ᱵᱟᱠᱷᱟᱡ ᱫᱚ ᱟᱞᱚ ᱜᱮ ᱯᱮ ᱪᱟᱞᱟᱜ ᱜᱮᱭᱟ ᱢᱟᱱᱮ ᱵᱟᱭᱨᱮ ᱠᱷᱚᱱ ᱚᱱᱟ ᱫᱚ ᱵᱟᱨᱚᱱ ᱞᱟᱹᱭᱟᱢ ᱫᱟ ᱢᱤᱫ ᱫᱷᱟᱣ ᱡᱩᱫᱤ ᱠᱟᱹᱢᱤ ᱮᱦᱚᱵ ᱞᱮᱱ ᱠᱷᱟᱱ ᱥᱮ ᱢᱮᱱᱟᱠᱚ ᱯᱚᱭᱥᱟ ᱦᱟᱛ ᱨᱮ ᱦᱮᱡ ᱞᱮᱱ ᱠᱷᱟᱱ ᱟᱫᱚ ᱠᱟᱹᱢᱤ ᱜᱮ ᱥᱟᱱᱟ ᱯᱮᱭᱟ
ᱱᱚᱛᱮ ᱚᱲᱟᱜ ᱞᱟᱹᱜᱤᱫ ᱢᱚᱱᱮ ᱞᱮ ᱠᱷᱟᱡ ᱪᱟᱞᱟᱜ ᱟᱞᱮ
ᱦᱮᱸ ᱟᱫᱚ ᱤᱧᱦᱚᱸ ᱚᱲᱟᱜ ᱨᱮᱱᱟᱜ ᱜᱤᱧ ᱠᱟᱹᱢᱤ ᱵᱟᱲᱟ ᱟᱠᱟᱫᱟ ᱚᱲᱟᱜ ᱠᱚ ᱠᱟᱹᱢᱤ ᱥᱟᱶᱛᱮ ᱱᱟᱦᱮᱞ ᱠᱚᱦᱚᱸ ᱡᱚᱲᱟᱣ ᱵᱟᱲᱟ ᱦᱩᱭ ᱠᱟᱱᱟ ᱱᱚᱱᱛᱮ ᱱᱟᱦᱮᱞ ᱥᱤ ᱵᱚᱞᱛᱮ ᱱᱚᱝᱠᱟᱧ ᱥᱤ ᱵᱟᱲᱟ ᱟᱠᱟᱫᱟ ᱤᱧ ᱫᱚ ᱪᱟᱥ ᱨᱮᱱᱟᱜ ᱡᱚᱠᱷᱚᱱ ᱞᱟᱝ ᱜᱟᱯᱟᱞ ᱢᱟᱨᱟᱜ ᱠᱟᱱᱟ᱾
ᱫᱷᱚᱨᱚᱱ ᱠᱷᱚᱱ ᱫᱷᱚᱨᱚᱱ ᱥᱚᱢᱚᱭ ᱡᱚᱠᱷᱚ ᱱᱮ ᱥᱤᱛᱩᱝ ᱠᱟᱜ-ᱟ ᱩᱱ ᱥᱚᱢᱚᱭ ᱜᱮ ᱦᱟᱥᱟ ᱨᱮᱱᱟᱜ ᱡᱟᱦᱟᱸ ᱜᱷᱟᱥ ᱠᱚᱫᱚ ᱚᱱᱟ ᱠᱚᱫᱚᱢ ᱥᱤ ᱯᱩᱴᱩᱨ ᱠᱮᱫᱟ ᱛᱟᱦᱚᱞᱮ ᱪᱤᱠᱟᱹᱜ-ᱟ ᱚᱱᱟ ᱵᱚᱨᱥᱟ ᱨᱮ ᱫᱟᱜ ᱧᱟᱢ ᱞᱮᱠᱷᱟᱱ ᱜᱮ ᱞᱚᱥᱚᱫ ᱛᱟᱛᱟᱲᱤᱜ-ᱟ᱾
ᱦᱩᱸ ᱡᱟᱦᱟᱸ ᱱᱟᱦᱮᱞ ᱮᱢ ᱞᱟᱹᱭ ᱠᱮᱫ ᱫᱚ ᱚᱱᱟ ᱫᱚ ᱥᱮ ᱟᱞᱮ ᱫᱚ ᱟᱹᱰᱤ ᱢᱟᱲᱟᱝ ᱨᱮᱜᱮ ᱪᱟᱵᱟ ᱵᱟᱲᱟᱣ ᱟᱠᱟᱱᱟ ᱚᱱᱟ ᱠᱚ ᱫᱚ ᱟᱞᱮ ᱥᱮᱫ ᱱᱮᱛᱟᱨ ᱫᱚ ᱱᱟᱦᱮᱞ ᱫᱚ ᱱᱟᱣᱟ ᱴᱨᱟᱠᱴᱟᱨ ᱦᱮᱡ ᱟᱠᱟᱱᱟ ᱥᱮ ᱚᱱᱟ ᱴᱨᱟᱠᱴᱟᱨ ᱛᱮ ᱜᱮ ᱠᱚ ᱥᱮᱭᱟ ᱱᱮᱛᱟᱨ ᱫᱚ
ᱟᱫᱚ ᱤᱧ ᱦᱚᱸ ᱴᱟᱠᱴᱟᱨ ᱫᱚ ᱦᱮᱡ ᱠᱟᱱᱟ ᱱᱮᱛᱟᱨ ᱵᱟᱠᱷᱟᱱ ᱡᱮᱢᱚᱱ
ᱴᱮᱠᱴᱟᱨ ᱛᱮᱜᱮ ᱞᱮ ᱪᱟᱥᱫᱟ ᱟᱫᱚ ᱱᱟᱦᱮᱞ ᱠᱚᱫᱚ ᱢᱮᱱᱟᱜ ᱛᱟᱞᱮ ᱜᱮᱭᱟ ᱡᱟᱦᱟᱸ ᱛᱚᱞᱟ ᱠᱷᱮᱛ ᱠᱚ ᱨᱚᱦᱚᱭ ᱵᱟᱲᱟ ᱦᱩᱭᱩᱜ-ᱟ ᱟᱨᱠᱤ ᱱᱟᱦᱮᱞ ᱛᱮᱫᱚ ᱢᱚᱱᱮ ᱠᱟᱜ ᱢᱮ ᱱᱟᱦᱮᱞ ᱤᱭᱟᱹ ᱛᱚᱞᱟ ᱮᱛᱚ ᱠᱷᱮᱛ ᱛᱟᱞᱟ ᱨᱮ ᱜᱮ ᱢᱮᱱᱟᱜ-ᱟ ᱠᱷᱮᱛ ᱛᱟᱞᱟ ᱨᱮ ᱛᱟᱦᱮᱸ ᱞᱮᱠᱷᱟᱱ ᱪᱤᱠᱟᱹᱜ-ᱟ ᱡᱷᱚᱛᱚ ᱴᱟᱠᱴᱟᱨ ᱥᱤᱛᱮᱢ ᱞᱚᱥᱚᱫ ᱠᱮᱫ ᱛᱮᱢ ᱨᱚᱦᱚᱭ ᱠᱮᱫᱟᱢ ᱟᱫᱚᱠ ᱛᱚᱞᱟ ᱠᱷᱮᱛ ᱫᱚ ᱪᱮᱫ ᱛᱮᱢ ᱞᱚᱥᱚᱫ ᱛᱟᱢᱟ ᱮᱠ ᱯᱩ ᱠᱟᱛᱮ ᱞᱚᱥᱚᱫ ᱦᱩᱭᱩᱜ ᱛᱟᱢᱟ ᱵᱟᱝᱠᱷᱟᱱ
ᱦᱩᱸ ᱟᱨ ᱥᱮᱨᱢᱟ ᱨᱮ ᱛᱤᱱᱟᱹᱜ ᱵᱟᱨ ᱪᱟᱥ ᱦᱩᱭᱩᱜ ᱜᱮᱭᱟ ᱟᱯᱮ ᱥᱮᱱ ᱫᱚ
ᱥᱮᱨᱢᱟ ᱨᱮ ᱪᱟᱥ ᱵᱚᱞ ᱛᱮ ᱫᱚ ᱵᱟᱨ ᱫᱷᱟᱣ ᱜᱮ ᱪᱟᱥ ᱦᱩᱭᱩᱜ-ᱟ ᱢᱮᱱᱠᱷᱟᱱ ᱫᱚ ᱵᱷᱟᱹᱜᱤ ᱵᱷᱟᱵᱽ ᱛᱮᱫᱚ ᱪᱟᱥ ᱦᱩᱭᱩᱜ-ᱟ ᱵᱚᱨᱥᱟ ᱫᱤᱱ ᱜᱮ ᱟᱨ ᱫᱷᱚᱨᱚᱢ ᱫᱤᱱ ᱡᱟᱦᱟᱸ ᱪᱟᱥ ᱦᱩᱭᱩᱜ-ᱟ ᱚᱱᱟ ᱫᱚ ᱢᱤᱱᱤ ᱫᱟᱜ ᱠᱟᱹᱴᱤᱡ ᱞᱟᱜᱟᱜ ᱜᱮᱭᱟ ᱛᱚ ᱟᱨ ᱯᱩᱠᱷᱨᱤ ᱫᱟᱜ ᱛᱤᱱ ᱫᱤᱱ ᱛᱟᱦᱮᱸᱱᱟ ᱴᱷᱤᱠ ᱜᱮᱭᱟ ᱟᱫᱚ ᱠᱷᱚᱨᱪᱟ ᱠᱚ ᱠᱟᱹᱴᱤᱡ ᱵᱟᱹᱲᱛᱤᱜ-ᱟ ᱟᱨᱠᱤ ᱟᱯᱮ ᱫᱤᱥᱚᱢ ᱫᱚ ᱚᱠᱟ ᱞᱮᱠᱟ
ᱟᱞ ᱞᱮᱠᱟ ᱫᱚ ᱥᱮᱨᱢᱟ ᱨᱮ ᱵᱟᱨ ᱫᱷᱟᱢ ᱜᱮ ᱪᱟᱥ ᱦᱩᱭᱩᱜᱼᱟ ᱢᱟᱱᱮ ᱵᱚᱨᱥᱟ ᱫᱤᱱ ᱦᱚᱸᱠᱚ ᱪᱟᱥ ᱜᱮᱭᱟ ᱵᱚᱨᱥᱟ ᱫᱤᱱ ᱫᱚ ᱢᱚᱱᱮ ᱫᱚ ᱤᱭᱟᱹ ᱟᱞᱮ ᱥᱮᱫ ᱫᱚ ᱢᱚᱱᱮ ᱢᱮ ᱫᱟᱜ ᱡᱟᱹᱲᱤ ᱫᱤᱱ ᱫᱚ ᱢᱟᱱᱮ ᱩᱱᱟᱹᱜ ᱵᱟᱝᱠᱚ ᱮᱢᱟᱜ ᱥᱟᱢᱟᱨ ᱨᱮᱱᱟᱜ ᱫᱟᱜ ᱠᱚ ᱟᱨ ᱤᱭᱟᱹ ᱮᱢᱱᱤ ᱥᱮ ᱛᱩᱝ ᱫᱤᱱ ᱫᱚ ᱡᱮᱢᱚᱱ ᱚᱱᱮ ᱥᱟᱢᱟᱨ ᱠᱷᱚᱱᱟᱜ ᱫᱟᱜ ᱠᱚ ᱪᱟᱹᱞᱩᱭ ᱜᱮᱭᱟ ᱚᱱᱟ ᱛᱮᱦᱚᱸ ᱠᱚ ᱪᱟᱥᱟ ᱢᱟᱱᱮ ᱟᱞᱮ ᱥᱮᱫ ᱫᱚ ᱥᱮᱨᱢᱟ ᱨᱮ ᱵᱟᱨ ᱫᱷᱚᱢ ᱜᱮᱠᱚ ᱪᱟᱥᱟ ᱵᱮᱥ ᱟᱨ ᱟᱨ ᱵᱚᱨᱥᱟ ᱫᱤᱱ ᱢᱟᱱᱮ ᱫᱟᱜ ᱡᱟᱹᱲᱤ ᱫᱤᱱ ᱫᱚ ᱢᱟᱱᱮ ᱡᱟᱦᱟᱸ ᱩᱱᱠᱩ ᱠᱷᱮᱛ ᱜᱩᱴᱠᱩ ᱧᱚᱜ ᱨᱮ ᱦᱮᱱᱟᱜ-ᱟ ᱥᱮ ᱚᱱᱟ ᱠᱚ ᱦᱚᱸ ᱠᱚ ᱨᱚᱦᱚᱭᱟ ᱥᱤᱛᱩᱝ ᱫᱤᱱ ᱫᱚ ᱵᱟᱝ ᱠᱚ ᱨᱚᱦᱚᱭ ᱠᱟᱱᱟ ᱚᱱᱟ ᱠᱚ ᱫᱚ ᱦ ᱟᱨ ᱪᱟᱥ ᱠᱚ ᱪᱮᱫ ᱞᱮᱠᱟ ᱦᱩᱭᱩᱜ ᱜᱮ ᱛᱟᱯᱮᱭᱟ ᱟᱯᱮ ᱥᱮᱱᱟᱜ ᱦᱟᱥᱟ ᱠᱚᱨᱮ
ᱟᱞᱮ ᱥᱮᱱᱟᱜ ᱦᱟᱥᱟ ᱠᱚᱨᱮ ᱵᱚᱞᱛᱮ ᱪᱮᱫᱠᱟ ᱪᱟᱥ ᱫᱚ ᱱᱚᱣᱟ ᱡᱟᱦᱟᱸ ᱵᱟᱠᱳᱭ ᱦᱟᱥᱟ ᱠᱚ ᱨᱮᱱᱟᱜ ᱦᱩᱲᱩ ᱠᱚᱫᱚ ᱱᱟᱯᱟᱭ ᱜᱮ ᱦᱩᱭᱩᱜᱼᱟ ᱠᱟᱨᱚᱱ ᱫᱚ ᱱᱚᱸᱰᱮ ᱫᱚ ᱮ ᱠᱟᱹᱴᱤᱡ ᱞᱚᱥᱚᱫ ᱥᱤᱥᱴᱮᱢ ᱦᱟᱥᱟ ᱠᱟᱱᱟ ᱛᱚ ᱥᱟᱶᱛᱮ ᱱᱚᱸᱰᱮ ᱱᱟᱝ ᱦᱩᱲᱩ ᱠᱚᱫᱚ ᱡᱚᱛᱷᱮᱥᱴᱚ ᱡᱷᱟᱲᱚᱜᱼᱟ ᱦᱩᱭᱩᱜᱼᱟ ᱩᱥᱩᱞᱚᱜᱼᱟ ᱟᱨ ᱵᱟᱹᱠᱤ ᱵᱟᱫ ᱡᱟᱦᱟᱸ ᱜᱷᱩᱴᱩ ᱦᱳᱲᱩ ᱠᱚᱫᱚ ᱡᱩᱫᱤ ᱥᱟᱨ ᱛᱮᱡᱽ ᱠᱚ ᱵᱟᱢ ᱮᱢ ᱠᱟᱣᱫᱟ ᱟᱢ ᱪᱤᱠᱟᱢ ᱨᱚᱦᱚᱭ ᱦᱚ ᱴᱚ ᱠᱟᱫᱟ ᱚᱱᱠᱟᱜᱮ ᱦᱟᱨᱟᱜᱼᱟ ᱟᱨ ᱪᱮᱫ ᱤᱧ ᱞᱟᱹᱭᱟ ᱟᱫᱚ ᱵᱤᱥᱤ ᱦᱚᱸ ᱵᱟᱝ ᱦᱩᱭᱩᱜᱼᱟ ᱱᱚᱣᱟ ᱠᱚᱨᱮᱱᱟᱜ ᱦᱩᱲᱩ ᱫᱚ ᱜᱷᱩᱴᱩ ᱱᱟᱜ ᱫᱚ
ᱟᱞᱮ ᱥᱮᱱᱟᱜ ᱫᱚ ᱪᱮᱫᱠᱟ ᱥᱮ ᱦᱮᱸᱫᱮ ᱦᱟᱥᱟ ᱢᱚᱡᱽ ᱧᱚᱜ ᱠᱟᱱᱟ ᱢᱟᱱᱮ ᱫᱚᱢᱮ ᱜᱮ ᱞᱮᱥᱮᱫᱚᱜ-ᱟ ᱟᱨ ᱪᱟᱥ ᱦᱚᱸ ᱢᱚᱸᱡᱽ ᱜᱤ ᱦᱩᱭᱩᱜᱼᱟ ᱟᱨ ᱚᱱᱮ ᱛᱤᱡᱩ ᱡᱟᱹᱥᱛᱤ ᱠᱚ ᱦᱩᱭᱩᱜ ᱜᱮᱭᱟ ᱟᱞᱮ ᱥᱮᱱᱟᱜ ᱫᱚ ᱚᱱᱮ ᱚᱝᱠᱟ
ᱛᱤᱡᱩ ᱫᱚ ᱟᱞᱮ ᱫᱤᱥᱚᱢ ᱦᱚᱸᱠᱚ ᱛᱤᱡᱩᱭ ᱜᱮᱭᱟ ᱦᱩᱲᱳ ᱠᱚᱫᱚ ᱟᱫᱚ ᱵᱤᱥ ᱫᱚ ᱠᱚ ᱵᱤᱥᱟᱜ ᱜᱮᱭᱟ ᱱᱚᱸᱰᱮ ᱪᱤᱜ ᱤᱧ ᱞᱟᱹᱭ ᱟᱢᱟ ᱮᱠ ᱠᱮᱫᱟ ᱦᱩᱲᱩ ᱨᱚᱦᱚᱭ ᱯᱚᱨ ᱫᱚ ᱢᱤᱫ ᱫᱷᱟᱣ ᱱᱮᱛᱟᱨ ᱫᱚ ᱜᱷᱟᱥ ᱜᱚᱡ ᱨᱟᱱ ᱠᱚ ᱮᱢᱟᱜ ᱠᱟᱨᱚᱱ ᱵᱟᱠᱷᱟᱱ ᱜᱷᱟᱸᱥ ᱫᱚᱢᱮ ᱯᱮᱨᱮᱡᱚᱜᱼᱟ ᱞᱟᱥᱴᱮ ᱦᱩᱲᱩ ᱦᱮᱲᱮᱫ ᱛᱮᱢ ᱚᱥᱩᱵᱤᱫᱟᱜᱼᱟ
ᱦᱮᱸ ᱮᱢᱟᱜ ᱜᱮᱭᱟ ᱠᱚ ᱟᱞᱮᱥᱮᱱ ᱦᱚᱸ ᱥᱟᱦᱟᱨ ᱥᱮ ᱪᱮᱫ ᱠᱚ ᱢᱮ ᱛᱟᱦᱮᱸᱱᱟ ᱟᱨᱲ ᱦᱮᱸᱦᱮᱸᱫ ᱫᱚ ᱜᱮᱭᱟ ᱦᱩᱸ
ᱟᱨ ᱦᱩᱲᱩ ᱠᱚ ᱫᱚ ᱦᱮᱲᱦᱮᱫ ᱵᱟᱲᱟᱢ ᱪᱟᱞᱟᱣ ᱵᱟᱲᱟᱣ ᱠᱟᱱᱟ
ᱵᱟᱝ ᱵᱟᱝ ᱚᱱᱟ ᱦᱩᱲᱩ ᱦᱮᱲᱦᱮᱫ ᱠᱚᱫᱚ ᱵᱟᱝ ᱠᱷᱟᱹᱞᱤ ᱦᱩᱲᱩ ᱨᱚᱦᱚᱭ ᱜᱮ ᱪᱟᱞᱟᱣ ᱵᱟᱲᱟ ᱦᱩᱭ ᱟᱠᱟᱱᱟ ᱚᱱᱟ ᱦᱮᱲᱦᱮᱫ ᱠᱚᱫᱚ ᱢᱟᱱᱮ ᱦᱩᱲᱩ ᱫᱟᱨᱮ ᱠᱚ ᱜᱤᱛᱤᱡ ᱦᱚᱪᱚᱭᱟ ᱥᱮ ᱨᱟᱹᱯᱩᱫ ᱢᱟᱱᱮ ᱞᱮᱵᱮᱫ ᱤᱭᱟᱹ ᱦᱚᱪᱚᱭᱟ ᱜᱤᱛᱤᱡ ᱦᱚᱪᱚᱭᱟ ᱚᱱᱟᱛᱮ ᱵᱟᱝ ᱠᱚ ᱛᱟᱞᱮ ᱟᱞᱮ ᱚᱱᱟ ᱠᱚᱢᱤ ᱫᱚ ᱟᱞᱯᱮ ᱪᱟᱞᱟᱜ ᱜᱮᱭᱟ
ᱱᱚᱣᱟ ᱟᱫᱚ ᱤᱧ ᱫᱚ ᱦᱮᱸ ᱦᱮᱸ ᱟᱫᱚ ᱤᱧ ᱫᱚ ᱚᱲᱟᱜ ᱨᱮᱱᱟᱜ ᱦᱩᱲᱩ ᱫᱩᱧ ᱦᱮᱲᱦᱮ ᱵᱟᱲᱟ ᱟᱠᱟᱫᱟ ᱚᱲᱟᱜ ᱦᱚᱲ ᱠᱚ ᱥᱟᱶ ᱢᱟᱱᱮ ᱠᱚᱛᱮ ᱦᱩᱲᱩ ᱦᱮᱲᱦᱮᱫ ᱫᱚ ᱠᱟᱹᱴᱤᱡ ᱡᱟᱦᱟᱸ ᱠᱚ ᱫᱚᱢᱮ ᱡᱷᱟᱲ ᱵᱟᱹᱲᱛᱤ ᱧᱚᱜᱼᱟ ᱟᱨ ᱵᱟᱹᱲᱛᱤ ᱜᱷᱟᱥᱚᱜᱼᱟ ᱚᱱᱟ ᱦᱮᱲᱦᱮᱫ ᱫᱚ ᱟᱹᱰᱤ ᱠᱚᱥᱴᱚ ᱜᱮ ᱵᱩᱡᱷᱟᱹᱣᱜᱼᱟ ᱱᱟᱠᱟᱞ ᱜᱤᱧ ᱧᱮᱞ ᱟᱠᱟᱜᱼᱟ ᱡᱟᱦᱟᱸ ᱠᱚᱢ ᱧᱚᱜ ᱜᱷᱟᱥ ᱢᱮᱱᱟᱜᱼᱟ ᱟᱨᱠᱤ ᱱᱚᱣᱟ ᱠᱚᱫᱚ ᱟᱪᱠᱟ ᱜᱮᱢ ᱦᱟᱲ ᱵᱟᱲᱟᱣ ᱤᱫᱤᱭᱟ ᱟᱨᱠᱤ ᱦᱟᱥᱟ ᱠᱚᱢ ᱜᱟᱹᱫᱩᱡ ᱤᱫᱤᱭᱟᱢ ᱪᱟᱞᱟ ᱤᱫᱤᱭᱤᱭᱟᱢ ᱱᱟᱯᱟᱭ ᱵᱩᱡᱷᱟᱹᱣᱜᱼᱟ
ᱛᱟᱦᱚᱞᱮ ᱢᱟᱱᱮ ᱟᱢ ᱫᱚ ᱡᱷᱚᱛᱚ ᱠᱟᱹᱢᱤ ᱜᱮᱢ ᱪᱟᱞᱟᱣ ᱵᱟᱲᱟ ᱠᱟᱱᱟ ᱦᱩᱲᱩ ᱫᱟᱭᱱᱟ ᱫᱚ ᱚᱱᱟ ᱪᱟᱥ ᱠᱟᱹᱢᱤ ᱨᱮᱱᱟᱜ ᱢᱟᱱᱮᱸ ᱢᱟᱱᱮ ᱪᱟᱥ ᱠᱟᱹᱢᱤ ᱫᱚ ᱡᱚᱛᱚ ᱡᱚᱛᱚ ᱜᱮᱢ ᱪᱟᱞᱟᱣ ᱵᱟᱲᱟᱣ ᱟᱠᱟᱱᱟ ᱢᱟᱱᱮ ᱤᱭᱟᱹ ᱛᱮᱠᱮ ᱱᱟᱦᱮᱞ ᱥᱤ ᱛᱮᱠᱮ ᱛᱮᱠᱮ ᱯᱷᱤᱛᱟᱹᱣᱜ ᱛᱮᱠᱮ
ᱦᱮᱸ ᱚᱱᱟ ᱫᱚ ᱪᱟᱥ ᱠᱟᱹᱢᱤ ᱪᱟᱞᱟᱣ ᱟᱠᱟᱱᱟ ᱥᱟᱶᱛᱮ ᱢᱤᱫ ᱥᱮᱨᱢᱟ ᱫᱚ ᱡᱟᱹᱱᱤᱡ ᱜᱟᱱ ᱤᱧᱜᱮ ᱪᱟᱥ ᱤᱧ ᱨᱟᱠᱟᱵ ᱟᱠᱟᱫ ᱛᱟᱞᱮ ᱢᱟᱱᱮ ᱤᱧᱦᱚᱸ ᱚᱞᱚᱜ ᱨᱮᱜᱮ ᱢᱤᱱᱟᱹᱧᱟ ᱛᱟᱣ ᱱᱚᱝᱠᱟ ᱚᱲᱟᱜ ᱚᱲᱟᱜ ᱚᱥᱩᱵᱤᱫᱟ ᱠᱷᱟᱹᱛᱤᱨ ᱛᱮ ᱟᱫᱚᱢ ᱪᱤᱠᱟᱹᱭᱟ ᱡᱚᱛ ᱥᱟᱱᱟᱢ ᱠᱟᱹᱢᱤ ᱨᱮᱜᱮ ᱟᱲᱜᱚᱢ ᱨᱚᱦᱚᱭ ᱠᱷᱚᱱ ᱮᱠᱵᱟᱨᱮ ᱢᱩᱪᱟᱹᱫ ᱤᱨ ᱫᱷᱟᱹᱵᱤᱡ ᱟᱫᱚ ᱱᱤᱛᱚᱜ ᱫᱚ ᱠᱟᱹᱴᱤᱡ ᱵᱟᱭᱨᱤ ᱠᱚᱨᱮᱜ ᱛᱟᱦᱮᱸ ᱦᱩᱬᱩᱜ ᱛᱮ ᱩᱱᱟᱹᱜ ᱫᱚ ᱪᱟᱥ ᱠᱟᱹᱢᱤ ᱠᱚᱨᱮ ᱫᱚ ᱪᱟᱞᱟᱣ ᱵᱟᱝ ᱦᱩᱭᱩᱜ ᱜᱮᱭᱟ
ᱛᱟᱞᱮ ᱱᱤᱛᱚᱜ ᱫᱚ ᱚᱠᱚᱭᱪᱚ ᱚᱲᱟᱜ ᱨᱮᱱ ᱱᱤᱛ ᱪᱟᱥ ᱠᱟᱹᱢᱤ ᱠᱚᱫᱚᱭ ᱧᱮᱞᱮᱫ ᱛᱟᱯᱮᱭᱟ
ᱟᱫᱚ ᱚᱲᱟᱜ ᱨᱮ ᱱᱤᱛᱩᱜ ᱫᱚ ᱚᱱᱠᱟ ᱦᱚᱯᱚᱱ ᱵᱟ ᱛᱟᱠᱚ ᱢᱮᱱᱟᱜ ᱠᱚᱣᱟ ᱚᱲᱟᱜ ᱦᱚᱲ ᱢᱮᱱᱟᱜ ᱠᱚᱣᱟ ᱟᱭᱩ ᱵᱟᱵᱟ ᱠᱚ ᱩᱱᱠᱩ ᱠᱚ ᱧᱮᱞ ᱮᱫᱟ
ᱢᱟᱱᱮ ᱟᱯᱮᱭᱟᱜ ᱠᱷᱮᱛᱨᱮ ᱫᱚ ᱪᱮᱫᱞᱮᱠᱟ ᱤᱭᱟᱹ ᱟᱯᱮ ᱜᱮᱯᱮ ᱨᱚᱦᱚᱭ ᱠᱮᱭᱟ ᱥᱮ ᱯᱮ ᱢᱟᱱᱮ ᱵᱚᱝᱥᱚ ᱛᱮᱯᱮ ᱨᱚᱦᱚᱭ ᱠᱮᱭᱟ
ᱟᱞᱮ ᱦᱟᱥᱟ ᱵᱚᱝᱥᱚ ᱵᱚᱞᱮ ᱪᱮᱠᱟᱧ ᱞᱟᱹᱭᱟ ᱟᱞᱮᱭᱟᱜ ᱦᱟᱥᱟ ᱫᱚ ᱢᱟᱱᱮ ᱟᱞᱮ ᱟᱹᱛᱩ ᱨᱮᱫᱚ ᱟᱞᱮ ᱢᱩᱨᱢᱩ ᱵᱚᱝᱥᱚ ᱜᱮ ᱠᱟᱱᱟᱞᱮ ᱟᱫᱚ ᱢᱩᱨᱢᱩ ᱟᱵᱚ ᱵᱚᱝᱥᱚ ᱠᱚᱣᱟᱜ ᱦᱟᱥᱟ ᱜᱮ ᱟᱨᱠᱤ ᱟᱞᱮᱭᱟᱜ ᱡᱚᱛᱚ ᱦᱚᱲᱟᱜ ᱜᱮ ᱟᱫᱚ ᱛᱤᱱᱟᱹᱜ ᱠᱟᱛᱮ ᱵᱷᱟᱜ ᱯᱟᱲᱟᱣ ᱠᱟᱱᱟ ᱚᱱᱠᱟ ᱜᱮ ᱞᱮ ᱨᱚᱦᱚᱭᱟ
ᱚᱸ
ᱟᱫᱚ ᱟᱯᱮᱫᱚ ᱚᱠᱟᱮ ᱞᱮᱠᱟ ᱯᱮ ᱨᱚᱦᱚᱭ ᱵᱟᱲᱟᱭᱟ?
ᱟᱞᱮ ᱫᱚ ᱚᱱᱠᱟ ᱫᱚ ᱢᱟᱱᱮ ᱡᱚᱛᱚᱞᱮ ᱵᱷᱟᱜᱽ ᱵᱟᱲᱟᱟᱣ ᱟᱠᱟᱱᱟ ᱟᱫᱚ ᱡᱩᱫᱤ ᱟᱢᱮ ᱜᱚᱲᱚᱣᱟᱢᱟ ᱟᱫᱚ ᱟᱢ ᱦᱚᱸᱢ ᱜᱚᱲᱚ ᱟᱭᱟ ᱤᱱᱠᱟ ᱟᱨ ᱚᱱᱠᱟ ᱫᱚ ᱵᱟᱹᱱᱩᱜᱼᱟ ᱡᱮ ᱟᱢ ᱡᱟᱦᱟ ᱴᱟ ᱮᱢ ᱨᱚᱦᱚᱭ-ᱟ ᱨᱚᱦᱚᱭᱟ ᱚᱱᱟᱴᱟ ᱨᱮ ᱚᱱᱠᱟ ᱫᱚ ᱵᱟᱝ ᱚᱱᱟ ᱯᱩᱨᱟᱹᱴᱟ ᱧᱩᱛᱩᱢ ᱨᱮᱠᱚ ᱨᱟᱠᱟᱵ ᱵᱟᱲᱟ ᱟᱠᱟᱫ ᱛᱟᱠᱚᱣᱟ ᱟᱠᱚᱣᱟᱜ ᱡᱟᱜᱟ ᱡᱚᱢᱤ ᱠᱚᱫᱚ ᱦᱟᱥᱟ ᱦᱟᱥᱟ ᱵᱤᱴᱟᱹ ᱠᱚᱫᱚ ᱟᱫᱚ ᱡᱩᱫᱤ ᱟᱢ ᱮᱠᱞᱟᱜ ᱠᱟᱱᱟᱢ ᱛᱟᱦᱮᱞᱮ ᱠᱷᱟᱱ ᱫᱚ ᱜᱚᱲᱚ ᱟᱢᱟᱭ ᱩᱱᱤ ᱫᱤᱭᱮ ᱟᱢᱚᱸ ᱛᱤᱱᱟᱹᱜ ᱫᱤᱱᱮᱢ ᱜᱚᱲᱚᱣᱟ ᱠᱟ ᱫᱮᱭᱟ ᱩᱱᱟᱹᱜ ᱫᱤᱱᱮ ᱜᱚᱲᱚ ᱟᱢᱟ ᱚᱱᱠᱟ
ᱟᱞᱮ ᱟᱞᱮ ᱦᱚᱸ ᱱᱚᱝᱠᱟ ᱫᱚ ᱞᱮ ᱠᱚᱨᱟᱣ ᱜᱮᱭᱟ ᱢᱟᱱᱮ ᱱᱚᱠᱟ ᱜᱚᱲᱚ ᱜᱚᱯᱚᱲᱚ ᱞᱮᱠᱟ ᱫᱚ ᱯᱟᱥᱮᱨᱮ ᱠᱟᱠᱤ ᱛᱟᱠᱚ ᱢᱮᱱᱟᱜ ᱠᱚᱣᱟ ᱪᱤᱠᱟᱹᱭᱟ ᱠᱚ ᱡᱚᱠᱷᱚᱱ ᱦᱩᱲᱩ ᱨᱚᱦᱚᱭ ᱥᱢᱚᱭ ᱛᱟᱢ ᱚᱱᱠᱟ ᱟᱞᱩ ᱨᱚᱦᱚᱭ ᱥᱳᱢᱚᱭ‌ ᱛᱟᱢ ᱦᱩᱲᱩ ᱫᱟᱣ ᱥᱩᱢᱟᱹᱭ ᱛᱟᱢ ᱯᱮ ᱟᱯᱮ ᱟᱞᱮᱭᱟᱜ ᱨᱚᱦᱚᱭ ᱦᱤᱡᱩᱜ ᱯᱮ ᱟᱞᱮ ᱟᱯᱮᱭᱟᱜ ᱞᱮ ᱪᱟ ᱟᱠᱤ ᱚᱱᱠᱟᱱ ᱜᱚᱲᱚᱼ ᱜᱚᱯᱚᱲᱚ ᱠᱟᱛᱮ ᱟᱫᱚ ᱚᱱᱟ ᱦᱚᱸ ᱵᱷᱟᱜᱮ ᱠᱤ ᱚᱱᱟᱮ ᱵᱟᱨᱭᱟ ᱯᱷᱮᱢᱮᱞᱤ ᱨᱮᱱᱟᱜ ᱜᱮ ᱟᱨᱠᱤ ᱡᱟᱦᱟᱸ ᱠᱟᱹᱢᱤᱱ ᱠᱷᱚᱨᱪᱟᱴᱟᱜ ᱫᱚ ᱵᱟᱝ ᱞᱟᱜᱟᱣ ᱞᱮᱱᱟ᱾
ᱦᱮᱸ ᱢᱟᱱᱮ ᱚᱲᱟᱜ ᱨᱮᱱᱟᱜ ᱠᱟᱹᱢᱤ ᱚᱲᱟᱜ ᱨᱮᱱ ᱦᱚᱲ ᱛᱮᱜᱮ ᱠᱟᱹᱢᱤ ᱫᱚ ᱯᱩᱨᱟᱹᱜ ᱠᱟᱱᱟ᱾
ᱯᱩᱨᱟᱹᱜ ᱛᱟᱦᱮᱱᱟ ᱦᱮᱸ
ᱚᱱᱠᱟᱫᱟ
ᱦᱩᱸ ᱟᱨ ᱠᱟᱹᱢᱤ ᱦᱚᱸ ᱧᱮᱞ ᱢᱮᱮ ᱴᱷᱤᱠ ᱞᱚᱜᱚᱱ ᱜᱮᱢ ᱠᱟᱹᱢᱤᱢ ᱥᱟᱹᱛ ᱜᱚᱫ ᱠᱟᱛᱟᱢᱟ᱾
ᱦᱩ
ᱦᱩᱸ
ᱟᱨ ᱟᱵᱚ ᱫᱚ ᱥᱮ ᱚᱱᱠᱟ ᱪᱠᱟ ᱠᱟᱹᱣᱰᱤ ᱠᱚᱫᱚ ᱵᱟᱹᱱᱩᱜ ᱛᱟᱵᱚᱱᱟ ᱚᱱᱠᱟ ᱢᱟᱱᱮ ᱜᱚᱲᱚ ᱛᱮᱜᱮ ᱡᱟᱹᱥᱛᱤ ᱧᱮᱞᱚᱜ ᱠᱟᱱᱟ ᱠᱚᱨᱟᱜ ᱠᱟᱱᱟ ᱠᱟᱹᱢᱤ ᱦᱩᱭᱩᱜ ᱠᱟᱱᱟ᱾
ᱦᱮᱸ ᱟᱫᱚᱧ ᱧᱮᱞᱠᱟᱫᱟ ᱚᱱᱠᱟ ᱜᱚᱲᱚ ᱜᱚᱯᱚᱲᱚ ᱛᱟᱞᱟ ᱨᱮᱦᱚᱸ ᱚᱱᱠᱟ ᱚᱲᱟᱜ ᱨᱮᱱᱟᱜ ᱥᱟᱹᱜᱟᱹᱭ ᱠᱚ ᱱᱟᱯᱟᱭ ᱱᱟᱯᱟᱭ ᱛᱟᱦᱮᱱᱟ ᱵᱚᱭᱦᱟ ᱠᱚ ᱢᱚᱫᱽᱫᱷᱮ ᱨᱮ ᱥᱟᱹᱜᱟᱹᱭ ᱠᱚ ᱟᱹᱰᱤ ᱱᱟᱯᱟᱭ